ᱩᱜ ᱡᱚᱦᱟᱨ ᱜᱮ ᱾
ᱦᱮᱸ ᱡᱚᱦᱟᱨ ᱜᱮ ᱾
ᱚᱸᱭ ᱮᱸ ᱢᱚᱡᱽ ᱵᱟᱲᱟ ᱜᱤᱭᱟ ᱵᱮᱱ?
ᱦᱳᱭ ᱢᱚᱡᱽ ᱵᱟᱲᱟ ᱜᱮ ᱟᱹᱵᱤᱱ?
ᱦᱳᱭ ᱟᱹᱞᱤᱧ ᱦᱚᱸ ᱱᱤᱭᱟᱹ ᱵᱮᱲᱟ ᱫᱚ ᱢᱚᱡᱽ ᱵᱮᱲᱟ ᱜᱮ᱾
ᱟᱪᱪᱷᱟ ᱱᱮᱴᱣᱟᱨᱠ ᱠᱟᱹᱜᱤᱜ ᱯᱨᱚᱵᱞᱮᱢ ᱫᱟᱭ ᱟᱵᱤᱱᱟᱜ ᱾
ᱦᱮᱸ ᱟ ᱫᱟᱜ ᱵᱟᱲᱟᱣ ᱠᱟᱫᱟᱭ ᱚᱱᱟ ᱠᱷᱟᱹᱛᱤᱨ ᱠᱟᱹᱴᱤᱡ ᱨᱚᱲ ᱠᱚᱦᱚᱸ ᱟ ᱡᱟᱥᱛᱤ ᱵᱮᱠᱜᱨᱟᱣᱩᱱᱰ ᱨᱮ ᱟᱣᱟᱡ ᱦᱤᱡᱩᱜ ᱠᱟᱱᱟ ᱚᱱᱟ ᱠᱷᱟᱹᱛᱤᱨ ᱟᱨᱦᱚᱭᱛᱚ ᱫᱚ ᱰᱤᱥᱴᱟᱵ ᱮᱫ ᱜᱤᱭᱟᱭ᱾
ᱦᱳᱭ ᱦᱳᱭ
ᱮ ᱛᱟᱦᱟᱞᱮ ᱚᱲᱟᱜ ᱠᱚᱨᱮ ᱱᱤᱛ ᱫᱚ? ᱦᱳᱭ ᱱᱤᱛᱚᱜ ᱫᱚ ᱚᱱᱠᱟ ᱢᱤᱫ ᱜᱷᱟᱹᱲᱤᱡ ᱢᱟᱲᱟᱝ ᱜᱮ ᱫᱟᱜ ᱠᱚ ᱦᱮᱡ ᱵᱟᱲᱟᱭᱮᱱ ᱜᱮᱭᱟ ᱛᱚ ᱟᱹᱰᱤ ᱡᱟᱹᱥᱛᱤ ᱫᱚ ᱵᱟᱝᱜᱮ ᱡᱮ ᱪᱟᱥ ᱨᱮ ᱮᱦᱚᱵ ᱜᱟᱱᱚᱜ ᱢᱟ ᱥᱮ ᱟᱬᱜᱚ ᱜᱟᱱᱚᱜ ᱢᱟ ᱚᱱᱠᱟ ᱨᱮᱫ ᱫᱚ ᱵᱟᱝ ᱜᱮᱱᱟᱜ᱾
ᱟᱪᱪᱷᱟ ᱟᱪᱪᱷᱟ ᱟᱪᱷᱟ ᱠᱟᱹᱴ ᱨᱚᱲ ᱠᱟᱹᱴᱤᱡ ᱵᱟ-ᱵᱷᱟᱹᱜᱤ ᱴᱷᱤᱠ ᱠᱞᱤᱭᱟᱨ ᱥᱤᱪ ᱵᱟᱝ ᱟᱸᱡᱚᱢᱚᱜ ᱠᱟᱱᱟ᱾ ᱦᱮᱸ ᱦᱮ ᱦᱮᱰᱯᱷᱳᱱ ᱛᱮ ᱡᱚᱫᱤ ᱵᱤᱱ ᱨᱚᱲ ᱠᱟᱱ ᱠᱷᱟᱱ ᱟᱫᱚ ᱦᱮᱰᱯᱷᱳᱱ ᱫᱚ ᱠᱷᱩᱞᱟᱹᱣ ᱵᱤᱱ᱾
ᱵᱟᱝᱜᱮ ᱟᱹᱞᱤᱧ ᱫᱚ ᱱᱚᱨᱢᱮᱞ ᱜᱮᱞᱤᱧ ᱠᱟᱛᱷᱟᱜ ᱠᱟᱱᱟ᱾
ᱟᱪᱪᱷᱟ ᱟᱪᱪᱷᱟ
ᱩᱸ ᱦᱳᱭ ᱟᱨ ᱱᱤᱛᱚᱜ ᱪᱮᱫ ᱞᱮᱠᱟ ᱨᱚᱲ ᱠᱚ ᱵᱮᱥ ᱞᱮᱠᱟ ᱵᱮᱱ ᱟᱸᱡᱚᱢᱮᱜᱼᱟ ᱥᱮ ᱵᱟᱝᱜᱮ
ᱦᱳᱭ ᱦᱳᱭ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ,
ᱦᱚᱭ ᱟᱨ ᱚᱝᱠᱟ ᱫᱚ ᱱᱟᱦᱟᱜ ᱟᱹᱵᱤᱱ ᱫᱚ ᱚᱠᱟ ᱫᱤᱥᱚᱢ ᱠᱷᱚᱡᱟᱜ ᱵᱤᱱ ᱞᱟᱹᱭᱮᱜᱼᱟ ᱠᱟᱹᱴᱤᱡ ᱵᱮᱱ ᱞᱟᱹᱭ ᱞᱮᱠᱷᱟᱱ ᱢᱚᱡᱽ ᱠᱚᱜᱼᱟ?
ᱟᱹᱞᱤᱧ ᱱᱚᱣᱟ ᱢᱮᱫᱽᱱᱤᱯᱩᱨ ᱾
ᱟᱪᱪᱷᱟ ᱟᱪᱪᱷᱟ
ᱟᱹᱵᱤᱱ ᱫᱚ ᱛᱟᱦᱟᱞᱮ?
ᱟᱹᱞᱤᱧ ᱫᱚ ᱚᱝᱠᱟ ᱫᱚ ᱱᱟᱦᱟᱜ ᱰᱤᱥᱴᱤᱠ ᱫᱚ ᱯᱩᱨᱩᱞᱤᱭᱟᱹ ᱟᱨ ᱫᱤᱥᱚᱢ ᱡᱩᱫᱤ ᱢᱩᱞᱩᱠ ᱞᱮᱠᱟᱛᱮᱵᱮᱱ ᱞᱟᱹᱭᱟ ᱛᱟᱦᱚᱞᱮ ᱠᱷᱟᱱ ᱫᱚ ᱟᱹᱞᱤᱧ ᱫᱚ ᱦᱟᱸᱜ ᱵᱟᱨᱦᱟ ᱢᱩᱞᱩᱠ ᱾
ᱟᱪᱪᱷᱟ ᱟᱪᱪᱷᱟ ᱟᱹᱰᱤ ᱱᱟᱯᱟᱭ ᱜᱮ ᱟᱪᱪᱷᱟ ᱛᱟᱦᱞᱮ ᱟ-ᱟᱯᱮ ᱥᱮᱫ ᱮᱸ ᱪᱮᱜ ᱞᱮᱠᱟ ᱚ ᱢᱟᱱᱮ ᱦᱳᱲᱳ ᱨᱚᱦᱚᱭ ᱠᱚᱫᱚ ᱛᱤᱱᱟᱹᱜ ᱥᱟᱺᱜᱤᱧ ᱞᱟᱦᱟᱭᱱᱟ?
ᱵᱟᱝᱜᱮ ᱚᱱᱠᱟ ᱫᱚ ᱦᱟᱸᱜ ᱵᱟᱭ ᱢᱟᱲᱟᱝ ᱠᱟᱱᱟ ᱚᱱᱠᱟ ᱫᱚ ᱱᱤᱭᱟᱹ ᱵᱟᱨ ᱢᱟ ᱚᱱᱠᱟ ᱚᱠᱛᱚᱨ ᱨᱮ ᱫᱟᱜ ᱡᱟᱹᱲᱤ ᱵᱟᱝ ᱦᱚᱛᱮᱡ ᱛᱮ ᱚᱱᱠᱟ ᱠᱟᱹᱢᱤ ᱠᱚᱦᱚᱸ ᱵᱟᱭ ᱢᱟᱲᱟᱝ ᱠᱟᱱᱟ,
ᱦᱳᱭ ᱦᱳᱭ ᱦᱚᱭ ᱱᱚᱝᱠᱟ ᱫᱟᱜ ᱡᱟᱹᱲᱤᱭᱟᱜ ᱟᱭ ᱢᱟᱱᱮ ᱚᱱᱟ ᱠᱚᱫᱚ ᱛᱟᱦᱚᱞᱮᱩ ᱦᱩᱭ ᱨᱮᱱᱟᱜ ᱥᱚᱢᱵᱷᱚᱵᱚᱱᱟ ᱢᱮᱱᱟᱜᱼᱟ ᱥᱮ ᱵᱟᱝ
ᱦᱮᱸ ᱱᱤᱛᱚᱜ ᱫᱚ ᱦᱟᱸᱜ ᱚᱱᱠᱟ ᱢᱟ ᱢᱮᱴᱮᱱ ᱢᱟᱨᱟᱝ ᱫᱟᱜ ᱞᱟᱹᱠᱛᱤᱜ ᱠᱟᱱᱟ ᱢᱟᱨᱟᱝ ᱢᱤᱫᱴᱮᱱ ᱵᱟᱭ ᱫᱟᱜ ᱡᱟᱹᱲᱤ ᱞᱮᱠᱷᱟᱱ, ᱮᱠᱷᱟᱱ ᱫᱚ ᱦᱟᱸᱜ ᱚᱱᱠᱟ ᱫᱚ ᱟᱨ ᱨᱚᱦᱚᱭ ᱠᱚᱦᱚᱸ ᱮᱦᱚᱵ ᱵᱟᱭ ᱜᱟᱱᱚᱜ ᱠᱟᱱᱟ ᱟᱨ ᱨᱚᱦᱚᱭᱛᱚ ᱟᱥᱟᱭᱮᱫᱟᱹᱧ ᱟᱯᱮ ᱚᱱᱛᱮ ᱫᱚ ᱠᱮᱱᱮᱞ ᱠᱚ ᱯᱟᱞᱮᱫ ᱢᱮᱱᱟᱜ ᱜᱮᱭᱟ ᱥᱮ ᱟᱯᱮ ᱠᱚᱫᱚ ᱯᱮ ᱮᱦᱚᱵ ᱡᱟᱦᱟᱱ ᱟᱠᱟᱫ ᱜᱮᱭᱟ,
ᱠᱮᱱᱮᱞ ᱵᱚᱞᱛᱮ ᱠᱮᱱᱮᱞ ᱠᱚᱫᱚ ᱵᱟᱝ ᱜᱮ ᱱᱟᱹ ᱢᱮᱱᱟᱜᱼᱟ ᱢᱤᱫ ᱴᱮᱱ ᱛᱟᱦᱞᱮ ᱱᱚᱝᱠᱟ ᱟᱞᱮ ᱥᱮᱫ ᱫᱚ ᱠᱟᱹᱴᱤᱡ ᱫᱟᱨᱦᱟ ᱧᱚᱜ ᱜᱮᱭᱟ ᱛᱟᱦᱞᱮ ᱫᱟᱜ ᱫᱚ ᱧᱟᱢ ᱜᱮᱭᱟᱭ ᱠᱟᱹᱴᱤᱡ, ᱫᱟᱜ ᱞᱮᱠᱷᱟᱱ ᱜᱮ ᱢᱟᱱᱮ ᱫᱟᱜ ᱠᱚᱫᱚ ᱛᱩᱵᱟᱜ ᱜᱮᱭᱟ ᱦᱟᱜ
ᱦᱳᱭ ᱦᱳᱭ ᱟᱯᱮ ᱠᱚᱫᱚ ᱛᱟᱦᱚᱞᱮ ᱯᱮ ᱮᱦᱚᱵ ᱵᱟᱲᱟ ᱟᱠᱟᱫᱟ ᱥᱮ ᱪᱮᱫ ᱞᱮᱠᱟ?
ᱦᱳᱭ ᱦᱳᱭ ᱪᱟᱵᱟ ᱦᱤᱡᱩᱜ ᱠᱟᱱᱟ ᱟᱞᱮ ᱥᱮᱫ ᱫᱚ,
ᱦᱳᱭ ᱛᱟᱦᱚᱞᱮ ᱟᱹᱰᱤ ᱢᱚᱡᱽ ᱟᱹᱰᱤ ᱠᱟᱹᱢᱤ ᱠᱚᱯᱮ ᱢᱟᱲᱟᱝ ᱠᱟᱜᱼᱟ,
ᱦᱳᱭ ᱟᱫᱚ ᱟᱞᱮ ᱫᱚ ᱟᱱᱮ ᱚᱱᱠᱟ ᱢᱤᱱᱤ ᱫᱟᱜ ᱛᱮᱫ ᱟᱫᱚ ᱫᱟᱜ ᱵᱟᱝ ᱨᱮᱦᱚᱸ ᱟᱫᱚ ᱢᱤᱱᱤ ᱫᱟᱜ ᱛᱮᱫᱚ ᱦᱩᱭᱩᱜ ᱜᱮᱭᱟ
ᱟᱪᱷᱟ ᱟᱪᱷᱟ, ᱦᱮᱸ ᱦᱮ ᱚᱱᱠᱟᱟᱜ ᱜᱮ ᱡᱟᱦᱟᱱᱟᱜ ᱢᱤᱫ ᱴᱮᱱ ᱥᱟᱛᱟᱢ ᱛᱮ ᱠᱟᱛᱷᱟ ᱞᱮᱱᱠᱟᱱᱡ ᱪᱮᱫ ᱞᱮᱠᱟ ᱦᱩᱭᱩᱜᱼᱟ?
ᱦᱳᱭ ᱦᱳᱭ ᱦᱳᱭ ᱚᱱᱟᱜᱮ ᱟᱹᱞᱤᱧ ᱦᱚᱞᱤᱧ ᱞᱟᱹᱭᱫᱟ ᱛᱟᱦᱚᱞᱮ ᱞᱟᱹᱭ ᱫᱤᱧ ᱡᱮ ᱟᱯᱮ ᱥᱮᱫ ᱫᱚ ᱛᱟᱦᱚᱞᱮ ᱪᱮᱫ ᱞᱮᱠᱟ ᱥᱟᱱᱛᱟᱞᱤ ᱢᱤᱰᱤᱭᱟᱢ ᱨᱮ ᱪᱮᱫ ᱞᱮᱠᱟ ᱯᱟᱲᱦᱟᱜ ᱠᱚ ᱪᱟᱞᱟᱜ ᱠᱟᱱᱟ ᱥᱮ ᱵᱟᱝ?
ᱚᱱᱠᱟ ᱫᱚ ᱱᱟᱦᱟᱜ, ᱡᱩᱫᱤ ᱦᱸ ᱟᱢᱟᱢᱤᱭᱟᱹ ᱵᱮᱱ ᱡᱩᱫᱤ ᱚᱞ ᱯᱟᱲᱦᱟᱣ ᱜᱮ ᱡᱩᱫᱤ ᱥᱟᱛᱟᱢ ᱵᱮᱱ ᱢᱮᱱᱮᱫ ᱠᱷᱟᱱ ᱫᱚ ᱚᱱᱟ ᱦᱚᱸ ᱟᱹᱰᱤ ᱢᱚᱡᱽ, ᱠᱟᱱᱟ ᱱᱤᱛᱚᱜ ᱫᱚ ᱟᱵᱚᱣᱟᱜ ᱡᱟᱦᱟᱸ ᱪᱤᱠᱤ ᱨᱮᱱᱟᱜ ᱡᱮᱦᱮᱛᱩ, ᱮᱨᱟᱨ ᱦᱤᱡᱩᱜ ᱠᱟᱱᱟ,
ᱦᱮᱸ ᱦᱮᱸ
ᱦᱳᱭ ᱛᱟᱦᱚᱞᱮ ᱚᱱᱠᱟ ᱫᱚ ᱱᱟᱜ ᱢᱮᱱ ᱞᱮᱠᱷᱟᱱᱞᱤᱧ ᱟᱞᱮ ᱱᱚᱛᱮ ᱫᱚ ᱱᱟᱜ ᱟᱹᱰᱤ ᱠᱚᱢ ᱜᱮᱭᱟ, ᱪᱮᱫᱟᱜ ᱥᱮ ᱱᱤᱛᱚᱜ ᱤᱛᱩᱱ ᱟᱥᱲᱟ ᱠᱚᱦᱚᱸ ᱚᱱᱠᱟ ᱵᱟᱭ ᱵᱮᱱᱟᱣ ᱠᱟᱱᱟ ᱟᱨ ᱤᱛᱩᱱ ᱟᱥᱲᱟ ᱨᱮ ᱡᱩᱫᱤᱭᱳ, ᱜᱚᱝᱠᱮ ᱠᱚᱠᱚ ᱦᱟᱛᱟᱣ ᱟᱠᱟᱫ ᱠᱚᱣᱟ ᱩᱱᱠᱩ ᱠᱚᱦᱚᱸ ᱱᱤᱛᱚᱜ ᱵᱟᱝᱞᱟ ᱛᱮᱜᱮ ᱠᱚ ᱚᱞ ᱯᱟᱲᱦᱟᱣᱮᱫ ᱠᱚᱣᱟ,
ᱟᱪᱷᱟ ᱱᱚᱝᱠᱟ ᱢᱟᱱᱮ ᱚᱱᱠᱟ ᱥᱟᱱᱛᱟᱞᱤ ᱢᱤᱰᱤᱭᱟᱢ ᱛᱮᱫᱚ ᱡᱮ ᱯᱟᱲᱦᱟᱣ ᱠᱚᱫᱚ ᱵᱟᱝ ᱦᱩᱭᱩᱜ ᱠᱟᱱᱟ,
ᱵᱟᱝᱜᱮ ᱵᱟᱝ ᱜᱮ ᱚᱱᱠᱟ ᱫᱚ ᱥᱟᱱᱛᱟᱲᱤ ᱢᱤᱰᱤᱭᱟᱢ ᱥᱮ ᱟᱵᱚᱣᱟᱜ ᱪᱤᱠᱤ ᱛᱮᱫᱚ ᱚᱞ ᱯᱟᱲᱦᱟᱣ ᱫᱚ ᱟᱨ ᱚᱱᱠᱟ ᱫᱚ ᱵᱟᱭ ᱮᱦᱚᱵ ᱟᱠᱟᱱᱟ ᱥᱮ, ᱱᱚᱝᱠᱟ ᱦᱟᱭ ᱤᱥᱠᱩᱞ ᱠᱚ ᱢᱮᱱᱟᱜᱼᱟ ᱚᱱᱟ ᱠᱚᱨᱮ ᱦᱚᱸ ᱵᱟᱭ ᱪᱟᱹᱞᱩᱣᱟᱠᱟᱱᱟ,
ᱡᱮᱢᱚᱱ ᱮᱴᱟᱜ ᱠᱚᱨᱮ ᱫᱚ ᱧᱮᱞ ᱦᱩᱭ ᱟᱠᱟᱱᱟ ᱤᱥᱠᱩᱞ ᱠᱚᱨᱮᱫ ᱚᱱᱠᱟ ᱱᱟᱭᱤᱱ ᱴᱮᱱ ᱤᱞᱮᱵᱷᱮᱱ ᱴᱩᱭᱮᱞᱵᱷ ᱡᱮᱢᱚᱱ, ᱯᱷᱟᱥᱴ ᱞᱮᱝᱜᱩᱣᱮᱡᱽ ᱛᱟᱦᱮᱱ ᱛᱟᱠᱚᱣᱟ ᱥᱟᱱᱛᱟᱞᱤ ᱱᱚᱝᱠᱟ ᱦᱚᱸ ᱵᱟᱝ ᱮᱦᱚᱵ ᱠᱟᱱᱟ,
ᱵᱟᱝ ᱜᱮ ᱚᱱᱠᱟ ᱫᱚ ᱱᱟᱟᱜ ᱱᱚᱸᱰᱮ, ᱵᱟᱸᱫᱣᱟᱱ ᱨᱮ ᱠᱚᱞᱮᱡᱽ ᱢᱮᱱᱟᱜ ᱜᱮᱭᱟ ᱚᱸᱰᱮ ᱠᱚᱞᱮᱡ ᱨᱮᱛᱮᱫ ᱛᱤᱱᱟ. ᱜ ᱢᱮᱱᱟᱜᱼᱟ? ᱟᱫᱚ ᱡᱩᱫᱤ ᱟᱵᱮᱱ ᱡᱩᱫᱤ ᱡᱟᱦᱟᱸ ᱫᱚᱠᱚ ᱢᱮᱱ ᱜᱮᱭᱟ, ᱡᱮ ᱡᱩᱫᱤ ᱢᱩᱞ ᱜᱮ ᱵᱟᱭ ᱠᱮᱴᱮᱡᱚᱜ ᱛᱟᱢᱟ ᱰᱚᱜᱽ ᱫᱚ ᱪᱤᱠᱟᱹᱛᱮ ᱠᱮᱴᱮᱡᱚᱜᱼᱟ,
ᱦᱳᱭ ᱦᱳᱭ ᱦᱳᱭ
ᱡᱩᱫᱤ ᱟᱵᱮᱱ ᱮᱦᱚᱵ ᱠᱷᱚᱱ ᱜᱮ ᱡᱩᱫᱤ ᱚᱱᱠᱟ ᱵᱟᱵᱮᱱ ᱪᱮᱫ ᱤᱫᱤᱭᱟ ᱛᱟᱦᱚᱞᱮ ᱚᱱᱠᱟ ᱠᱚᱚᱨᱛᱮ ᱚᱥᱩᱵᱤᱫᱟ ᱦᱩᱭᱩᱜᱼᱟ ᱢᱟᱨᱟᱝ ᱠᱟᱛᱮᱮᱫ ᱢᱤᱫᱴᱮᱱ ᱢᱤᱫᱴᱮᱱ ᱥᱮᱬᱟ ᱵᱟᱠᱚ ᱢᱮᱱᱟ ᱦᱟᱲᱟᱢᱼᱟᱲᱩ ᱟᱹᱥᱩᱞ ᱫᱚ ᱟᱹᱰᱤ ᱠᱚᱥᱴᱚ ᱜᱮᱭᱟ᱾
ᱦᱩᱸ ᱦᱩᱸ ᱦᱩᱸ ᱚᱱᱟ ᱢᱟᱛᱚ ᱴᱷᱤᱠ ᱜᱮᱭᱟ ᱟᱫᱚ, ᱚᱱᱠᱟ
ᱡᱩᱫᱤ ᱠᱟᱹᱴᱤᱡ ᱠᱷᱚᱱ ᱵᱮᱱ ᱡᱟᱦᱟᱸ ᱵᱮᱱ ᱮᱚᱱᱛᱮ ᱵᱮᱱ ᱥᱮᱪᱮᱫ ᱤᱫᱤᱭᱟᱵᱮᱱ ᱥᱮ, ᱥᱤᱠᱷᱱᱟᱹᱛ ᱚᱱᱠᱟ ᱵᱮᱥ ᱞᱮᱠᱟ ᱦᱩᱭ ᱤᱫᱤᱜᱼᱟ ᱦᱩᱰᱤᱧ ᱠᱷᱚᱱ᱾ ᱛᱚ ᱩᱱᱤ ᱫᱚ ᱢᱟᱱᱮ ᱢᱟᱨᱟᱝ ᱠᱟᱛᱮᱫ ᱵᱷᱟᱜᱤ ᱠᱟᱹᱢᱤ ᱟᱹᱫᱟᱹᱭᱟᱭ ᱠᱤᱱᱛᱩ ᱡᱚᱠᱷᱚᱱ ᱟᱵᱮᱱ ᱠᱚᱞᱮᱡᱽ ᱞᱮᱵᱮᱞ ᱨᱮ ᱥᱮᱱ ᱠᱟ ᱠᱟᱛᱮᱮᱫ ᱚᱱᱠᱟ ᱮᱦᱚᱵ ᱠᱷᱚᱱ ᱥᱮᱬᱟ ᱠᱟᱛᱮᱫ ᱟᱹᱰᱤ ᱚᱥᱩᱵᱤᱫᱷᱟ ᱦᱩᱭᱩᱜᱼᱟ ᱾
ᱦᱳᱭ ᱦᱳᱭ ᱟᱫᱚ ᱥᱮᱬᱟ ᱠᱟᱛᱮ ᱨᱮᱦᱚᱸ ᱟᱫᱚ ᱱᱮᱛᱟᱨ ᱢᱟ ᱚᱱᱠᱟ ᱯᱷᱟᱥᱴ ᱞᱮᱝᱜᱩᱭᱮᱡᱽ ᱞᱮᱠᱟ ᱵᱚ ᱫᱚᱦᱚᱭᱮᱫᱼᱟ ᱥᱮ ᱡᱮ ᱤᱞᱤᱵᱷᱮᱱ ᱴᱩᱭᱮᱞᱵᱷ ᱱᱟᱭᱤᱱ ᱠᱷᱱᱟᱜ ᱠᱚ ᱫᱚᱦᱚᱭᱮᱫᱼᱟ ᱧᱮᱞ ᱫᱟᱞᱤᱧ ᱟᱹᱰᱤ ᱜᱟᱱ ᱡᱟᱭᱜᱟ ᱨᱮ ᱚᱱᱠᱟ ᱱᱟᱭᱤᱱ ᱴᱮᱱ ᱤᱞᱮᱵᱷᱮᱱ ᱴᱩᱭᱮᱞᱵᱷ ᱛᱟᱨᱯᱚᱨᱮ ᱠᱚᱞᱮᱡᱽ ᱠᱚᱨᱮ ᱠᱚᱞᱮᱡᱽ ᱨᱮ ᱚᱱᱟ ᱠᱚᱨᱱᱟᱴ ᱫᱟ ᱾ ᱢᱟᱱᱮ ᱱᱟᱭᱤᱱ ᱴᱮᱱ ᱠᱷᱚᱱᱟᱜ ᱠᱚ ᱥᱮᱬᱟᱭᱮᱫᱼᱟ ᱛᱚ ᱟᱫᱚ ᱴᱷᱤᱠᱜᱮ ᱯᱟᱲᱦᱟᱣ ᱠᱚᱫᱚ ᱪᱟᱹᱞᱩᱜ ᱠᱟᱱ ᱜᱮᱭᱟ ᱚᱠᱟᱠᱮ ᱥᱮᱫ ᱫᱚ,
ᱦᱳᱭ ᱦᱳᱭ ᱵᱟᱝ ᱜᱮ ᱚᱱᱠᱟ ᱦᱚᱸ ᱢᱤᱫᱴᱮᱱ ᱟᱥᱟ ᱫᱚ ᱢᱮᱱᱟᱜᱼᱟ, ᱡᱮ ᱟᱨ ᱥᱩᱨ ᱥᱩᱯᱩᱨ ᱨᱮᱦᱚᱸ ᱦᱚᱳᱭᱛᱳ ᱟᱹᱞᱤᱧ ᱵᱟᱹᱞᱤᱧ ᱪᱮᱫ ᱠᱟᱫᱟ ᱥᱮ ᱟᱹᱞᱤᱧ ᱛᱚ ᱦᱩᱰᱤᱧ ᱦᱚᱲ ᱚᱱᱠᱟ ᱠᱚ ᱾ ᱪᱮᱫ ᱢᱟ ᱤᱛᱩᱱ ᱟᱥᱲᱟ ᱠᱷᱚᱱ ᱡᱮᱢᱚᱱ ᱱᱚᱣᱟ ᱪᱤᱠᱤ ᱫᱚ ᱮᱦᱚᱵᱚᱜ ᱢᱟ ᱥᱮ ᱡᱚᱛᱚ ᱦᱚᱲ ᱠᱚ ᱚᱱᱠᱟ ᱠᱚ ᱪᱮᱫ ᱨᱮᱱᱟᱜ ᱥᱩᱵᱤᱫᱷᱟ ᱠᱚ ᱧᱟᱢ ᱢᱟ᱾ ᱚᱱᱠᱟ ᱠᱷᱟᱱ ᱫᱚ ᱢᱚᱡᱽ ᱠᱚᱜᱼᱟ᱾
ᱦᱳᱭ ᱦᱳᱭ ᱟᱫᱚ ᱢᱟᱱᱮ ᱟᱵᱚ ᱚᱱᱟ ᱢᱟᱱᱮ ᱟᱵᱚ ᱫᱚ ᱥᱟᱱᱟᱢ ᱞᱮᱠᱟᱱᱟᱜ ᱞᱮᱝᱜᱩᱭᱮᱡᱽ ᱟᱵᱚ ᱫᱚ ᱵᱟᱲᱟᱭ ᱞᱟᱹᱠᱛᱤ ᱠᱟᱱ ᱛᱟᱵᱚᱱᱟ᱾ ᱟᱵᱚᱣᱟᱜ ᱦᱚᱸ ᱟᱨ ᱮᱴᱟᱜ ᱮᱴᱟᱜᱟᱜ ᱦᱚᱸ ᱥᱮᱬᱟ ᱞᱟᱹᱠᱛᱤ ᱠᱟᱱᱟ ᱟᱵᱚᱣᱟᱜ ᱦᱚᱸ ᱥᱮᱬᱟ ᱞᱟᱹᱠᱛᱤ ᱠᱟᱱᱟ ᱠᱟᱨᱚᱱ ᱮᱴᱟᱜᱟᱜ ᱫᱚ ᱱᱟᱦᱭ ᱮᱴᱟᱜ ᱵᱟᱭᱨᱮ ᱥᱮᱫ ᱡᱩᱫᱤ ᱪᱟᱞᱟᱣ ᱦᱩᱭᱩᱜᱼᱟ ᱛᱟᱦᱚᱞᱮ ᱮᱴᱟᱜ ᱞᱮᱝᱜᱩᱭᱤᱤ ᱛᱟᱦᱮᱱᱟ ᱛᱚ ᱟᱫᱚ ᱛᱟᱦᱚᱞᱮ ᱚᱱᱟ ᱠᱚ ᱢᱟ ᱟᱵᱚᱣᱟᱜ ᱡᱩᱫᱤ ᱵᱮᱝᱜᱩᱭᱤᱥ ᱛᱮᱜᱮᱵᱚᱱ ᱯᱟᱲᱦᱟᱜᱼᱟ ᱛᱟᱦᱚᱞᱮ ᱚᱱᱟ ᱠᱚ ᱵᱟᱵᱚᱱ ᱥᱮᱬᱟᱭᱟ ᱥᱮ᱾ ᱛᱟᱦᱚᱞᱮ ᱚᱱᱟ ᱠᱚ ᱡᱩᱫᱤ ᱵᱟᱵᱚᱱ ᱥᱮᱲᱟᱭᱟ ᱛᱟᱦᱚᱞᱮ ᱟᱨᱚ ᱢᱟᱲᱟᱝ ᱥᱮᱫ ᱡᱩᱫᱤ ᱵᱚᱱ ᱨᱟᱠᱟᱵ ᱪᱟᱞᱟᱜᱼᱟ ᱡᱮᱢᱚᱱ ᱮᱢ ᱮ ᱵᱤᱭᱮ ᱦᱚᱭ ᱡᱟᱦᱟᱸ ᱡᱩᱫᱤ ᱠᱚ ᱠᱚᱨᱟᱣ ᱟᱠᱚ ᱛᱟᱦᱚᱞᱮ ᱠᱷᱟᱱ ᱫᱚ ᱚᱱᱟ ᱨᱮᱢᱟ ᱠᱷᱟᱱ ᱢᱟᱱᱮ ᱵᱮᱝᱜᱚᱞᱤ ᱛᱮ ᱛᱟᱦᱮᱱ ᱜᱮᱭᱟ ᱟᱹᱰᱤᱜᱟᱱ ᱜᱮ ᱠᱚᱥᱪᱮᱱ ᱟᱨᱦᱚᱸ ᱚᱱᱮ ᱡᱟᱦᱟᱸᱱ ᱦᱮᱸ ᱢᱟᱥᱴᱟᱨ ᱰᱤᱜᱽᱨᱤ ᱨᱮᱱᱟᱜ ᱠᱚ ᱠᱚᱨᱟᱣᱟ ᱾ ᱚᱱᱟ ᱠᱚᱢᱟ ᱡᱚᱛᱚ ᱵᱮᱝᱜᱚᱞᱤ ᱛᱮ ᱛᱟᱨᱯᱚᱨᱮ ᱦᱤᱱᱫᱤ ᱛᱮ ᱤᱝᱞᱤᱥ ᱛᱮ ᱚᱱᱟ ᱨᱮᱜᱮ ᱠᱚᱥᱪᱮᱱ ᱛᱟᱸᱦᱮᱱᱟ ᱛᱚ,
ᱦᱳᱭ ᱦᱳᱭ ᱛᱚ ᱟᱹᱞᱤᱧ ᱡᱟᱦᱟᱸ ᱛᱤᱱᱟᱹᱜ ᱞᱤᱧ ᱢᱚᱱᱮᱭᱟ ᱛᱚ, ᱢᱮᱱᱞᱤ ᱟᱥᱚᱞ ᱫᱚ ᱱᱤᱛᱚᱜ ᱟᱵᱚ ᱡᱟᱦᱟᱸ ᱟᱵᱚᱣᱟᱜ ᱡᱟᱱᱟᱢ ᱟᱲᱟᱝ ᱠᱟᱱᱟ ᱪᱤᱠᱤᱛᱮ ᱱᱚᱣᱟᱛᱮ ᱟᱨ ᱤᱱᱟᱹ ᱵᱟᱫ ᱠᱟᱛᱮ ᱮᱛᱮᱫ ᱚᱱᱟ ᱠᱷᱚᱱ ᱦᱚᱸ ᱟᱨᱚ ᱢᱚᱡᱽ ᱦᱚᱸ ᱥᱮᱬᱟ ᱫᱚᱨᱠᱟᱨ ᱟᱵᱚ ᱤᱝᱞᱤᱥ ᱱᱤᱛᱚᱜ ᱫᱚ
ᱦᱳᱭ ᱟᱨ ᱢᱟᱱᱮ ᱡᱷᱚᱛᱚ ᱡᱷᱚᱛᱚ ᱞᱮᱠᱟᱜᱮ ᱥᱮᱬᱟ ᱫᱚ ᱫᱚᱨᱠᱟᱨ, ᱟᱨ ᱟᱵᱚ ᱟᱵᱚᱣᱟᱜ ᱟᱵᱚ ᱡᱩᱫᱤ ᱟᱵᱚ ᱵᱟᱵᱚᱱ ᱪᱮᱫ ᱛᱟᱵᱚᱱᱟ ᱟᱵᱚᱣᱟᱜ ᱡᱟᱦᱟᱸ ᱞᱮᱝᱜᱩᱭᱮᱡᱽ ᱥᱟᱱᱛᱟᱞᱤ ᱞᱮᱝᱜᱩᱭᱮᱡᱽ᱾ ᱡᱟᱦᱟᱸ ᱚᱱᱟ ᱡᱩᱫᱤ ᱟᱵᱚ ᱦᱚᱭᱛᱳ ᱵᱟᱵᱚᱱ ᱪᱮᱫᱟ ᱛᱟᱦᱚᱞᱮ ᱚᱱᱟ ᱢᱟ ᱟᱫ ᱪᱟᱵᱟᱜ ᱛᱟᱵᱚᱱᱟ᱾
ᱦᱳᱭ ᱱᱚᱣᱟ ᱮᱠᱫᱚᱢ ᱟᱹᱰᱤ ᱥᱟᱹᱨᱤ ᱠᱟᱛᱷᱟ ᱞᱤᱧ ᱨᱚᱲ ᱟᱠᱟᱫᱟ, ᱱᱚᱣᱟ ᱫᱚ ᱟᱵᱚᱣᱟᱜ ᱢᱮᱱ ᱞᱮᱠᱷᱟᱱ ᱫᱚ ᱟᱵᱚᱣᱟᱜ ᱡᱟᱱᱟᱢ ᱟᱲᱟᱝ ᱠᱟᱱᱟ ᱱᱚᱣᱟ ᱫᱚ ᱱᱤᱛᱚᱜ ᱫᱚ ᱟᱵᱚ ᱫᱚ ᱱᱚᱣᱟ ᱥᱟᱵ ᱨᱟᱠᱟᱵ ᱞᱟᱜᱟᱣ ᱵᱚᱱᱟ ᱱᱚᱣᱟ ᱫᱚ᱾
ᱦᱳᱭ ᱟᱵᱚ, ᱟᱵᱚ ᱡᱩᱚᱫᱤ ᱵᱟᱵᱚᱱ ᱥᱟᱵ ᱨᱟᱠᱟᱵᱟ ᱛᱟᱦᱚᱞᱮ ᱯᱚᱨᱮᱛᱮ ᱡᱟᱦᱟᱸ ᱠᱚ ᱦᱤᱡᱩᱜᱼᱟ, ᱡᱟᱦᱟᱸ ᱯᱚᱨᱮᱛᱮ ᱜᱤᱫᱽᱨᱟᱹ ᱠᱚᱠᱚ ᱛᱟᱦᱮᱱᱟ, ᱩᱱᱠᱩ ᱫᱚ ᱩᱱᱠᱩ ᱫᱚ ᱚᱱᱟ ᱫᱚ ᱵᱟᱠᱚ ᱵᱩᱡᱷᱟᱹᱣ ᱫᱟᱲᱮᱭᱟᱜᱼᱟ, ᱪᱮᱫ ᱞᱮᱝᱜᱩᱭᱮᱡᱽ ᱱᱚᱣᱟ ᱫᱚ ᱥᱟᱱᱛᱟᱞᱤ ᱞᱮᱝᱜᱩᱭᱮᱡᱽ ᱢᱟᱱᱮ ᱪᱮᱫ? ᱢᱟᱱᱮ ᱚᱱᱟ ᱫᱚ ᱵᱟᱠᱚ ᱵᱩᱡᱷᱟᱹᱣ ᱫᱟᱲᱮᱭᱟᱜᱼᱟ᱾
ᱦᱳᱭ ᱵᱟᱝᱜᱮ ᱱᱚᱣᱟ ᱦᱚᱸ ᱚᱱᱠᱟ ᱟᱹᱰᱤ ᱧᱮᱞᱚᱜ ᱠᱟᱱ ᱜᱮᱭᱟ᱾ ᱡᱮ ᱡᱟᱦᱟᱸᱭ ᱠᱚ ᱚᱱᱠᱟ ᱵᱟᱡᱟᱨ ᱥᱟᱦᱟᱨ ᱨᱮᱠᱚ ᱦᱟᱨᱟᱜ ᱠᱟᱱᱟ ᱩᱱᱠᱩ ᱦᱚᱭᱛᱳ ᱟᱠᱚᱣᱟᱜ ᱨᱚᱲ ᱟᱲᱟᱝ ᱛᱮ ᱥᱮ ᱟᱵᱚᱣᱟᱜ ᱡᱟᱱᱟᱢ ᱟᱲᱟᱝ ᱛᱮ ᱵᱟᱝᱠᱚ ᱨᱚᱲ ᱫᱟᱲᱮᱭᱟᱜ ᱠᱟᱱᱟ ᱧᱮᱞᱮᱫ ᱠᱚᱣᱟ ᱟᱹᱞᱤᱧ ᱚᱱᱠᱟ ᱵᱮᱥᱤᱨ ᱵᱷᱟᱜᱽ ᱧᱮᱞ ᱦᱩᱭᱩᱜ ᱠᱟᱱᱟ ᱡᱮ ᱟᱨ ᱫᱤᱠᱩ ᱪᱷᱟᱹᱛᱤᱠ ᱠᱚᱣᱟᱜ ᱜᱮᱠᱚ ᱡᱚᱛᱚ ᱠᱤᱪᱷᱩ ᱜᱮ ᱩᱱᱠᱩᱣᱟᱜ ᱜᱮᱠᱚ ᱟᱨ ᱪᱮᱫ ᱠᱚᱢ ᱯᱷᱚᱞᱚᱭᱮᱫᱼᱟ ᱫᱚ?
ᱟᱡ ᱦᱳᱭ ᱦᱳᱭ, ᱢᱟᱱᱮ ᱟᱫᱚ ᱟᱵᱚ ᱫᱚ ᱚᱱᱮ ᱚᱱᱠᱟᱜ ᱠᱟᱱᱟ ᱵᱚᱱ ᱟᱨ ᱢᱟᱲᱟᱝ ᱥᱮᱫ ᱵᱚᱱ ᱪᱟᱞᱟᱜ ᱠᱷᱟᱱ ᱟᱵᱚᱣᱟᱜ ᱫᱚᱵᱚᱱ ᱦᱤᱲᱤ ᱦᱤᱲᱤᱧᱮᱫᱼᱟ ᱟᱨᱠᱤ ᱟᱵᱚᱣᱟᱜ ᱟᱹᱨᱤᱡᱟᱹᱞᱤ᱾ ᱵᱚᱱ ᱦᱤᱲᱤᱧᱮᱫᱼᱟ ᱟᱵᱚᱣᱟᱜ ᱨᱚᱲ ᱨᱚᱲ ᱠᱚ ᱥᱟᱱᱟᱢᱟᱜ ᱟᱨᱠᱤ ᱮᱴᱟᱜᱟᱜ ᱥᱮᱫ ᱪᱟᱞᱟᱜ ᱠᱟᱱᱟ᱾ ᱛᱚ ᱨᱚᱲ ᱠᱚ, ᱯᱟᱲᱦᱟᱣ ᱢᱟ ᱴᱷᱤᱠ ᱜᱮᱭᱟ ᱯᱟᱲᱦᱟᱣ ᱚᱱᱟ ᱡᱟᱦᱟᱱᱟᱜ ᱛᱮᱜᱮ ᱯᱟᱲᱦᱟᱣ ᱱᱤᱡᱮᱨᱟᱜ ᱤᱪᱪᱷᱩ ᱚᱱᱟ ᱫᱚ ᱠᱤᱱᱛᱩ ᱟᱵᱚ ᱢᱮᱱ ᱠᱟᱛᱷᱟ ᱦᱩᱭᱩᱜ ᱠᱟᱱᱟ ᱟᱵᱚᱣᱟᱜ ᱞᱟᱭᱼᱞᱟᱠᱪᱟᱨ ᱛᱚ ᱟᱞᱚ ᱵᱟᱵᱚᱱ ᱦᱤᱲᱤᱧ ᱢᱟ ᱡᱮᱢᱚᱱ, ᱚᱱᱟ ᱢᱟ ᱧᱮᱞᱚᱜ ᱠᱟᱱ ᱟᱨ ᱵᱟᱨᱦᱮ ᱫᱤᱥᱚᱢ ᱡᱟᱦᱟᱸ ᱠᱚ ᱪᱟᱞᱟᱜ ᱠᱟᱱᱟ ᱠᱟᱹᱢᱤ ᱠᱚ ᱩᱱᱠᱩ ᱢᱟᱠᱚ ᱟᱵᱚᱣᱟᱜ ᱵᱟᱠᱚ ᱠᱩᱥᱤᱭᱟᱜ ᱠᱟᱱᱟ᱾ ᱮᱴᱟᱜᱟᱜ ᱠᱚ ᱠᱩᱥᱤᱭᱟᱜ ᱠᱟᱱᱟ, ᱮᱴᱟᱜ ᱦᱚᱲᱟᱜ ᱩᱱᱠᱩᱣᱟᱜ ᱜᱮᱠᱚ ᱟᱯᱱᱟᱨᱮᱫᱼᱟ ᱜᱤᱫᱽᱨᱟᱹ ᱠᱚᱢᱟ ᱚᱱᱟ ᱜᱮᱠᱚ ᱪᱮᱫ ᱫᱟ ᱥᱮ ᱛᱟᱯᱚᱨᱮ ᱜᱤᱫᱽᱨᱟᱹ ᱠᱚᱢᱟ ᱟᱠᱚᱣᱟᱜ ᱟᱠᱚᱣᱟᱜ ᱞᱟᱞᱟᱫ ᱪᱮᱫᱞᱮᱠᱟ ᱵᱟᱠᱚ ᱪᱮᱫ ᱫᱟ ᱚᱱᱟ ᱢᱟ ᱯᱚᱨᱮᱛᱮ ᱡᱩᱫᱤ ᱠᱚ ᱧᱮᱞᱟ ᱱᱚᱣᱟ ᱫᱚ ᱪᱤᱫ? ᱠᱟᱱᱟ ᱵᱟᱞᱮ ᱵᱩᱡᱷᱟᱹᱣ ᱫᱟᱲᱮᱭᱟᱜ ᱠᱟᱱᱟ᱾ ᱚᱱᱟ ᱫᱚ ᱟᱞᱮ ᱟᱞᱮᱭᱟᱜ ᱨᱮᱫᱚ ᱵᱟᱹᱱᱩᱜᱼᱟ ᱟᱞᱮ ᱫᱚ ᱱᱚᱣᱟ ᱠᱟᱱ ᱛᱟᱞᱮᱭᱟ᱾ ᱦᱟᱱᱟ ᱮᱴᱟᱜᱟᱜ ᱜᱮᱠᱚ ᱪᱮᱫᱟ ᱛᱚ ᱩᱱᱠᱩ ᱚᱱᱟ ᱜᱮᱠᱚ ᱞᱟᱹᱭᱟ ᱡᱮ ᱟᱞᱮᱭᱟᱜ ᱫᱚ ᱱᱚᱣᱟ ᱠᱟᱱ ᱛᱟᱞᱮᱭᱟ ᱚᱱᱟ ᱜᱮᱠᱚ ᱟᱯᱱᱟᱨᱟ᱾
ᱦᱳᱭ, ᱱᱚᱣᱟ ᱫᱚ ᱮᱠᱟᱞ ᱥᱟᱹᱨᱤ ᱠᱟᱛᱷᱟ᱾ ᱢᱮᱱᱞᱮᱠᱷᱟᱱ ᱢᱮᱴᱮᱱ ᱡᱤᱱᱤᱥ ᱦᱚᱭᱛᱳ ᱟᱸᱡᱚᱢ ᱠᱟᱛᱮ ᱛᱮ ᱦᱚᱸ ᱥᱮ ᱢᱮᱱ ᱞᱮᱠᱷᱟᱱ ᱠᱷᱟᱨᱟᱯ ᱵᱩᱡᱷᱟᱹᱜᱼᱟ᱾ ᱡᱮ ᱡᱟᱦᱟᱸ ᱛᱤᱱᱟᱹᱜ ᱟᱵᱚ ᱠᱷᱚᱱ ᱢᱟᱲᱟᱝ ᱢᱟᱲᱟᱝ ᱡᱟᱦᱟᱸ ᱥᱤᱠᱷᱱᱟᱹᱛ ᱠᱚ ᱡᱟᱦᱟᱸᱭ ᱠᱚ ᱢᱮᱱᱟᱜ ᱠᱚᱣᱟ ᱡᱟᱦᱟᱸᱭ ᱠᱚ ᱢᱟᱨᱟᱝ ᱦᱚᱲ ᱠᱚ ᱢᱮᱱᱟᱜ ᱠᱚᱣᱟ, ᱱᱩᱠᱩ ᱜᱮ ᱱᱚᱝᱠᱟᱱᱟᱜ ᱡᱟᱹᱥᱛᱤ ᱫᱚ ᱟᱨ ᱪᱮᱫ ᱱᱚᱝᱠᱟ ᱫᱚ ᱵᱷᱩᱞ ᱫᱚᱠᱚ ᱠᱟᱹᱢᱤᱭᱮᱫ ᱛᱟᱦᱮᱸ᱾ ᱦᱚᱭᱛᱚ ᱟᱵᱚ ᱢᱟᱵᱚᱱ ᱩᱭᱦᱟᱹᱨ ᱜᱮᱭᱟ ᱟᱵᱚᱣᱟᱜ ᱟᱵᱚ ᱢᱟ ᱟᱵᱚᱣᱟᱜ ᱵᱚᱱ ᱵᱟᱧᱪᱟᱣ ᱫᱚᱦᱚᱭᱟᱵᱚᱱ ᱟᱵᱚᱣᱟᱜ ᱟᱹᱨᱤᱪᱟᱹᱞᱤ ᱡᱟᱱᱟᱢ ᱟᱲᱟᱝ ᱥᱮ ᱟᱵᱚᱣᱟᱜ ᱯᱟᱹᱨᱥᱤ ᱵᱚᱱ ᱵᱟᱧ ᱪᱟ ᱫᱚᱦᱚᱭᱟ ᱠᱤᱱᱛᱩ ᱡᱟᱦᱟᱸᱭ ᱟᱵᱚ ᱠᱷᱚᱱ ᱢᱟᱨᱟᱝ ᱨᱮ ᱡᱟᱦᱟᱸᱭ ᱢᱮᱱᱟᱜ ᱠᱚᱣᱟ᱾ ᱩᱱᱠᱩ ᱜᱮ ᱱᱚᱝᱠᱟᱱᱟᱜ ᱠᱚ ᱠᱟᱹᱢᱤᱭᱮᱫᱼᱟ, ᱡᱟᱦᱟᱸᱭ ᱫᱚ ᱪᱟᱹᱠᱨᱤ ᱵᱟᱹᱠᱨᱤᱭᱮᱫᱼᱟ ᱠᱚ ᱱᱤᱛᱚᱜ ᱩᱱᱠᱩ ᱜᱮ ᱱᱚᱝᱠᱟ ᱠᱚ ᱠᱟᱹᱢᱤᱭ ᱮᱫᱟ, ᱛᱷᱟᱞᱮ ᱟᱹᱞᱤᱧ ᱫᱚᱞᱤᱧ ᱢᱮᱱᱟ ᱡᱟᱦᱟᱸᱭ ᱟᱯᱮ ᱫᱚ ᱢᱟᱲᱟᱝ ᱨᱮ ᱢᱮᱱᱟᱜ ᱯᱮᱭᱟ ᱟᱯᱮ ᱜᱤᱛ ᱛᱚ ᱟᱞᱮ ᱫᱚᱯᱮ ᱥᱟᱵ ᱨᱟᱠᱟᱵ ᱤᱫᱤᱞᱮᱭᱟ ᱛᱚᱵᱮ ᱛᱚ ᱟᱞᱮ ᱦᱚᱸ ᱟᱨᱚ ᱢᱟᱲᱟᱝ ᱥᱮᱱ ᱞᱮ ᱧᱮᱞᱟ᱾
ᱦᱳᱭ ᱦᱳ᱾
ᱦᱳᱭ, ᱟᱫᱚ ᱡᱚᱠᱷᱚᱱ ᱜᱮ ᱟᱯᱮ ᱯᱮ ᱢᱟᱨᱟᱝ ᱦᱚᱲᱚᱜ ᱠᱟᱱᱟ ᱛᱚᱠᱷᱚᱱ ᱜᱮ ᱟᱯᱮ ᱫᱚ ᱦᱚᱨ ᱰᱟᱦᱟᱨ ᱯᱮ ᱠᱮᱪᱮᱫᱮᱜᱼᱟ ᱩᱱᱫᱚ ᱥᱟᱱᱛᱟᱲ ᱥᱚᱢᱟᱡᱽ, ᱟᱹᱨᱤᱪᱟᱹᱞᱤ ᱵᱟᱝᱯᱮ ᱠᱩᱥᱤᱭᱟᱜ ᱠᱟᱱᱟ᱾ ᱥᱟᱱᱛᱟᱲ ᱥᱚᱢᱟᱡᱽ ᱨᱮᱱᱟᱜ ᱨᱚᱲ ᱞᱟᱸᱫᱟ ᱥᱮ ᱟᱵᱚᱣᱟᱜ ᱵᱟᱯᱞᱟ ᱵᱤᱦᱟᱹ ᱨᱮᱱᱟᱜ ᱡᱟᱦᱟᱸ ᱨᱟᱹᱭᱨᱤᱛ ᱚᱱᱟ ᱠᱚ ᱵᱟᱝᱯᱮ ᱠᱩᱥᱤᱭᱟᱜ ᱠᱟᱱᱟ?
ᱦᱳᱭ ᱦᱳᱭ ᱟᱫᱚ ᱚᱱᱟ ᱠᱚᱢᱟ ᱥᱟᱱᱟᱢᱟᱜ ᱟᱫᱚᱜ ᱠᱟᱱ ᱛᱟᱵᱚᱱᱟ᱾ᱟᱨ ᱥᱟᱱᱟᱢᱟᱜ ᱮᱴᱟᱜᱟᱜ ᱞᱮᱠᱟᱜᱮ ᱪᱟᱞᱟᱜ ᱱᱮᱛᱟᱨ ᱫᱚ ᱢᱟᱱᱮ ᱮᱴᱟᱜ ᱮᱴᱟᱜ ᱡᱟᱹᱛᱤ ᱠᱚ ᱞᱮᱠᱟᱜᱮ ᱪᱟᱞᱟᱜ ᱠᱟᱱ ᱛᱟᱵᱚᱱᱟ᱾
ᱦᱳᱭ᱾ ᱚᱱᱠᱟ ᱢᱟ ᱟᱵᱚ ᱦᱚᱸ ᱫᱤᱠᱩ ᱪᱷᱟᱹᱛᱤᱠ ᱠᱚ ᱞᱮᱠᱟ ᱚᱱᱠᱟ ᱱᱤᱛᱚᱜ ᱦᱚ ᱥᱚᱥᱟᱞ ᱢᱤᱰᱤᱭᱟ ᱠᱚ ᱡᱷᱚᱛᱚᱜᱮ ᱡᱚᱛᱚ ᱦᱚᱲ ᱜᱮ ᱮᱱᱠᱟ ᱠᱟᱴᱤᱡ ᱠᱟᱹᱴᱤᱡ ᱵᱚᱱ ᱮᱠᱴᱤᱵᱷ ᱵᱚᱱ ᱛᱟᱦᱮᱱ ᱥᱚᱥᱟᱞ ᱢᱤᱰᱤᱭᱟ ᱠᱚᱨᱮ ᱛᱚ ᱧᱮᱞ ᱦᱩᱭᱩᱜ ᱠᱟᱱᱟ ᱱᱚᱜᱼᱚᱭ ᱡᱮᱢᱚᱱ ᱡᱟᱦᱟᱸᱭ ᱟᱵᱩᱣᱟᱜ ᱥᱚᱢᱟᱡᱽ ᱨᱮᱱ ᱦᱚᱲ ᱜᱮ ᱛᱚ ᱦᱚᱭᱛᱚ ᱩᱱᱤ ᱫᱚ ᱩᱯᱨᱩᱢᱮ ᱮᱢᱮᱜᱼᱟ ᱠᱤᱱᱛᱩ ᱤᱧ ᱫᱚ ᱟᱹᱫᱤᱵᱟᱹᱥᱤ ᱠᱟᱹᱱᱟᱹᱧ ᱥᱮ ᱚᱱᱟ ᱤᱫᱤ ᱠᱟᱛᱮᱫ ᱜᱮ ᱩᱱᱤ ᱦᱚᱸ ᱚᱱᱠᱟ ᱫᱚ ᱥᱚᱨᱠᱟᱨᱤ ᱥᱮ ᱵᱮᱥᱚᱨ ᱠᱟᱨᱤ ᱪᱟᱠ ᱜᱮ ᱪᱟᱹᱠᱨᱤ ᱧᱟᱢ ᱠᱟᱫᱟᱭ ᱛᱚ ᱩᱱᱠᱩ ᱠᱚ ᱦᱚᱲ ᱜᱮ ᱱᱤᱛᱚᱜ ᱮᱢᱚᱱ, ᱠᱚ ᱚᱱᱠᱟ ᱠᱚ ᱵᱮᱣᱦᱟᱨ ᱮᱫᱼᱟ ᱠᱚ᱾ ᱡᱮ ᱟᱡ ᱫᱚ ᱫᱤᱠᱩ ᱯᱩᱥᱤ ᱠᱟᱱᱟᱭ ᱥᱮ ᱟᱡ ᱫᱚ ᱚᱱᱟ ᱥᱚᱢᱟᱡ ᱠᱷᱚᱡ ᱫᱚ ᱵᱟᱭ ᱨᱟᱠᱟᱵ ᱟᱠᱟᱱᱟ᱾
ᱦᱳᱭ ᱦᱳᱭ ᱟᱫᱚ ᱚᱱᱟᱜᱮ ᱵᱟᱠᱚ ᱵᱩᱡᱷᱟᱹᱣ ᱫᱟ ᱟᱵᱚ ᱟᱵᱚ ᱡᱮ ᱪᱮᱫ ᱠᱚ ᱨᱟᱠᱟᱵ ᱤᱫᱤ ᱵᱚᱱᱟ ᱟᱫᱚ ᱟᱵᱚ ᱫᱚ ᱚᱱᱟᱜᱮ ᱡᱩᱫᱩ ᱥᱩᱫᱩ ᱦᱤᱝᱥᱟᱹ ᱦᱮᱱᱟᱜ ᱛᱟᱵᱚᱱᱟ ᱥᱮ ᱟᱵᱚ ᱛᱟᱞᱟᱨᱮ ᱫᱚᱢᱮ ᱦᱤᱝᱥᱟᱹ ᱦᱮᱱᱟᱜᱼᱟ᱾ ᱥᱟᱱᱛᱟᱲᱟᱜ ᱫᱚ ᱡᱮᱢᱚᱱ ᱦᱮᱸ ᱩᱱᱤ ᱩᱱᱟᱹᱜ ᱨᱮ ᱨᱟᱠᱟᱵ ᱱᱟᱭ ᱟᱨᱦᱚᱸ ᱞᱟᱹᱭᱟᱭ ᱱᱩᱭ ᱫᱚ ᱦᱮᱸ ᱟᱞᱮ ᱩᱱᱟᱹᱜ ᱱᱩᱭ ᱫᱚ ᱵᱟᱭ ᱵᱟᱭ ᱪᱤᱛᱟᱱ ᱵᱟᱭ ᱨᱟᱠᱟᱵ ᱫᱟᱲᱮᱭᱟᱜ ᱢᱟ ᱡᱮᱢᱚᱱ, ᱥᱮ ᱡᱩᱫᱤ ᱠᱟᱹᱴᱤᱡ ᱠᱚ ᱪᱮᱛᱟᱱ ᱠᱚ ᱨᱟᱠᱟᱵ ᱱᱟ ᱩᱱᱠᱩ ᱫᱩᱠᱩ ᱢᱚᱱᱮᱭᱟ ᱟᱫᱚ ᱱᱩᱠᱩ ᱫᱚ ᱪᱮᱫ ᱦᱚᱸ ᱵᱟᱝ ᱠᱟᱱᱟ ᱠᱚ᱾ ᱩᱱᱠᱩ ᱫᱚ ᱟᱞᱮ ᱫᱚ ᱪᱤᱞᱤ ᱦᱚᱸ ᱵᱟᱝ ᱠᱟᱱ ᱛᱟᱞᱮᱭᱟᱠᱚ᱾ ᱟᱞᱮ ᱨᱮᱱ ᱫᱚ ᱵᱟᱝ ᱠᱟᱱᱟ ᱠᱚ᱾
ᱦᱳᱭ, ᱛᱚ ᱱᱚᱣᱟᱜᱮ ᱱᱚᱜᱼᱚᱭ ᱦᱚᱸ ᱚᱱᱟ ᱜᱮᱥᱮ ᱚᱱᱟ ᱚᱱᱟ ᱠᱷᱟᱨᱟᱯ ᱞᱤᱧ ᱵᱩᱡᱷᱟᱹᱣᱼᱟ᱾ ᱡᱮ ᱟᱵᱚ ᱥᱚᱢᱟᱡᱽ ᱨᱮᱱ ᱦᱚᱲ ᱟᱵᱚᱣᱟᱜ ᱡᱨᱦᱮᱛᱩ ᱠᱩᱡ ᱡᱟᱦᱟᱸ ᱢᱤᱫᱴᱮᱱ ᱡᱮᱭ ᱡᱩᱫᱤ ᱥᱟᱱᱛᱟᱲ ᱫᱚ ᱟᱵᱚ ᱥᱟᱱᱛᱟᱲ ᱯᱚᱨᱤᱪᱚᱭ ᱟᱛᱮᱫ ᱜᱮ ᱡᱟᱦᱟᱸ ᱪᱮ ᱠᱟᱹᱢᱤ ᱵᱚᱱ ᱧᱟᱢ ᱠᱟᱫᱟ᱾ ᱛᱚ ᱚᱱᱟ ᱨᱮ ᱠᱷᱚᱱ ᱡᱩᱫᱤ ᱟᱵᱮᱱ ᱡᱩᱫᱤ ᱵᱷᱟᱹᱜᱤ ᱢᱤᱫᱴᱮᱱ ᱯᱚᱫ ᱨᱮᱵᱮᱱ ᱪᱟᱞᱟᱣᱱᱟ ᱟᱫᱚ ᱩᱱᱤ ᱫᱚ ᱩᱱᱤ ᱫᱚ ᱥᱟᱱᱛᱟᱲ ᱦᱚᱲ ᱵᱟᱭ ᱩᱨᱩᱢ ᱠᱚᱣᱟ, ᱥᱟᱱᱛᱟᱲ ᱛᱮ ᱨᱚᱲᱮ ᱞᱟᱡᱟᱜᱼᱟ ᱱᱚᱝᱠᱟ ᱾ ᱚᱱᱠᱟ ᱦᱚᱸ ᱧᱮᱞ ᱦᱩᱭᱩ ᱟᱠᱟᱱᱟ ᱯᱚᱨᱤᱥᱛᱷᱤᱛᱤ ᱾ ᱥᱮ ᱟᱵᱚᱣᱟᱜ ᱟᱹᱨᱤ ᱪᱟᱹᱞᱤ ᱵᱟᱹᱜᱤ ᱠᱟᱛᱮᱫ ᱠᱳᱰ ᱨᱮᱠᱚ ᱵᱟᱯᱞᱟᱜ ᱠᱟᱱᱟ ᱱᱚᱣᱟ ᱠᱚᱫᱚ ᱢᱤᱫᱴᱮᱱ ᱟᱹᱰᱤ ᱠᱷᱟᱨᱟᱯ ᱫᱤᱠ ᱠᱟᱱᱟ ᱟᱵᱚᱣᱟᱜ ᱥᱚᱢᱟᱡᱽ ᱤᱫᱤ ᱠᱟᱛᱮ ᱾ ᱥᱮ ᱟᱵᱚ ᱱᱚᱝᱠᱟ ᱠᱟᱛᱮ ᱫᱚ ᱟᱵᱚ ᱪᱮᱛᱟᱱ ᱛᱮ ᱵᱟᱝ ᱵᱚᱱ ᱨᱟᱠᱟᱵ ᱫᱟᱲᱮᱭᱟᱜᱼᱟ ᱾
ᱦᱳᱭ ᱦᱳᱭ ᱾ ᱟᱵᱚᱣᱟᱜ ᱟᱵᱚᱣᱟᱜ ᱟᱹᱨᱤᱪᱟᱹᱞᱤ ᱜᱮ ᱵᱷᱟᱹᱜᱤ ᱛᱟᱵᱚᱱᱟ, ᱡᱮᱢᱚᱱ ᱵᱟᱯᱞᱟ ᱠᱚᱨᱮᱱᱟᱜ ᱥᱟᱱᱟᱢᱟᱜ ᱞᱮᱠᱟ ᱾ ᱚᱱᱠᱟᱱᱟᱜ ᱜᱮ ᱟᱨᱠᱤ ᱟᱵᱚᱣᱟᱜ ᱟᱹᱨᱤᱪᱟᱹᱞᱤ ᱫᱚ ᱥᱚᱨᱮᱥ ᱜᱮᱛᱟ ᱵᱚᱱᱟ ᱥᱟᱱᱟᱢ ᱾
ᱦᱳᱭ ᱾ ᱚᱱᱟ ᱜᱮᱛᱚ ᱟᱵᱚ ᱫᱚ ᱧᱮᱞ ᱵᱮᱱ ᱵᱟᱯᱞᱟ ᱵᱤᱦᱟᱹ ᱠᱚᱦᱚᱸ ᱟᱹᱰᱤ ᱢᱤᱴᱟᱱ ᱥᱟᱹᱜᱟᱹᱭ ᱤᱫᱤ ᱠᱟᱛᱮ ᱩᱻ ᱵᱟᱯᱞᱟ ᱵᱤᱦᱤ ᱠᱚ ᱦᱩᱭᱩᱜᱼᱟ ᱥᱮ ᱮᱴᱟᱜ ᱫᱤᱠᱩ ᱪᱷᱛᱤᱠ ᱠᱚ ᱞᱮᱠᱟ ᱡᱟᱦᱟᱸᱭ ᱥᱚᱸᱜᱮ ᱜᱮ ᱵᱟᱯᱞᱟ ᱞᱮᱱᱠᱷᱟᱱ ᱜᱮ ᱜᱟᱱᱚᱜᱼᱟ, ᱚᱱᱠᱟ ᱛᱚ ᱵᱟᱝ ᱥᱮ ᱾ ᱛᱚ ᱟᱵᱚᱣᱟᱜ ᱥᱚᱢᱟᱡᱽ ᱨᱮᱱᱟᱜ ᱟᱵᱚ ᱡᱩᱫᱤ ᱢᱤᱫᱴᱮᱱ ᱵᱟᱵᱚᱱ ᱢᱟᱱᱟᱣ ᱵᱟᱛᱟᱣᱟ ᱾ ᱛᱚ ᱱᱚᱝᱠᱟ ᱠᱟᱛᱮᱫ ᱟᱵᱚ ᱪᱮᱛᱟᱱ ᱥᱮᱫ ᱨᱟᱠᱟᱵᱚᱜ ᱟᱵᱚᱱ ᱪᱤᱠᱟᱹ ᱛᱮ᱾ ᱚᱞ ᱯᱟᱲᱦᱟᱣ ᱢᱟᱵᱚᱱ ᱚᱞ ᱯᱟᱲᱦᱟᱜ ᱠᱟᱱᱟ ᱛᱚ ᱾ ᱠᱤᱱᱛᱩ ᱚᱞ ᱯᱟᱲᱦᱟᱣ ᱠᱟᱛᱮᱫ ᱟᱵᱚᱣᱟᱜ ᱢᱟᱹᱱ ᱢᱚᱨᱡᱟ ᱫᱚ ᱵᱟᱭ ᱛᱟᱦᱮᱱ ᱠᱟᱱᱟ᱾
ᱦᱳᱭ ᱦᱳᱭ ᱚᱱᱟ ᱱᱟᱜ